ᱜᱚᱝᱠᱮ ᱨᱚᱲ
ᱦᱮᱸ ᱵᱚᱭᱦᱟ
ᱱᱟᱯᱟᱭ ᱜᱮ ᱟᱸᱡᱚᱢᱚᱜ ᱠᱟᱱᱟ ᱨᱚᱲ?
ᱱᱟᱯᱟᱭ ᱜᱮ ᱟᱡᱚᱢᱚᱜ ᱠᱟᱱᱟ᱾
ᱟᱪᱪᱷᱟ ᱜᱚᱝᱠᱮ ᱛᱟᱦᱞᱮ ᱪᱮᱫ ᱠᱚᱫᱚ ᱪᱤᱠᱟ ᱵᱟᱲᱟᱭ ᱦᱩᱭᱩᱜ ᱠᱟᱱᱟ ᱱᱤᱛᱚᱜ ᱫᱚ?
ᱱᱤᱛᱚᱜ ᱫᱚ ᱱᱟᱦᱟᱜ ᱱᱤᱛᱚᱜ ᱠᱟᱹᱴᱤᱡ ᱞᱟᱦᱮ ᱜᱮ ᱡᱚᱢ ᱵᱟᱲᱟ ᱦᱩᱭᱱᱟ ᱠᱤᱫᱩᱜ ᱡᱚᱢ᱾ ᱛᱟᱨᱯᱚᱨᱮ ᱫᱩᱲᱩᱵ ᱠᱟᱱᱟᱭ ᱱᱟ ᱟᱨ ᱟᱢ ᱪᱮᱜ ᱮᱢ ᱪᱤᱠᱟᱹᱭ
ᱦᱳᱭ ᱜᱚᱢᱠᱮ ᱤᱧ ᱦᱚᱸ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱮᱱᱟᱱ ᱨᱮ ᱫᱟᱠᱟ ᱡᱚᱢ ᱦᱩᱭ ᱠᱟᱱᱟ᱾ ᱟᱫᱚ ᱚᱱᱟ ᱛᱮ ᱱᱤᱛᱚᱜ ᱫᱚ ᱚᱲᱟᱜ ᱠᱚᱨᱮ ᱜᱮ ᱢᱤᱱᱟᱹᱧᱟ᱾ ᱟᱫᱚ ᱜᱚᱝᱠᱮ ᱤ-ᱫᱟᱹᱧ ᱟᱯᱮ ᱥᱮᱡ ᱫᱚ ᱜᱚᱝ ᱵᱤᱨ ᱠᱚ ᱢᱮᱱᱟᱜᱼᱟ ᱥᱮ ᱵᱟᱝ?
ᱟᱞᱮ ᱥᱮᱜ ᱵᱤᱨ ᱢᱮᱱᱟᱜᱼᱟ, ᱢᱮᱱᱠᱷᱟᱱ ᱡᱟᱦᱟᱸ ᱵᱤᱨ ᱠᱚ ᱢᱮᱱᱟᱜᱼᱟ ᱚᱱᱟ ᱠᱚᱫᱚ ᱦᱟᱜ ᱨᱚᱦᱚᱭ ᱵᱤᱨ ᱠᱟᱱᱟ ᱚᱱᱠᱟᱱ ᱵᱤᱨ ᱫᱚ ᱱᱟᱦᱟᱜ ᱵᱟᱝ᱾ ᱮᱱᱠᱷᱟᱱ ᱨᱚᱦᱚᱭ ᱵᱤᱨ ᱟᱯᱮ ᱥᱮᱫ ᱫᱚ?
ᱦᱮᱸ ᱜᱚᱝᱠᱮ ᱟᱞᱮ ᱥᱮᱡ ᱫᱚ ᱢᱮᱱᱟᱜ ᱵᱤᱨ ᱫᱚ ᱩᱱᱟᱹᱜ ᱵᱟᱹᱱᱩᱜᱼᱟ᱾ ᱛᱚᱵᱮ ᱵᱮᱨ ᱞᱮᱠᱟ ᱜᱮ ᱧᱮᱞᱚᱜᱼᱟ ᱟᱫᱚ ᱚᱱᱟ ᱛᱚ ᱚᱝᱠᱟ ᱢᱟᱨᱟᱝ ᱵᱤᱨ ᱫᱚ ᱵᱟᱝ ᱠᱟᱱᱟ, ᱠᱟᱹᱴᱤᱡ ᱠᱟᱹᱴᱤᱡ ᱵᱤᱨ ᱠᱟᱱᱟ᱾
ᱟᱞᱮ ᱥᱮᱫ ᱫᱚ ᱦᱟᱸᱜ ᱪᱚᱯᱚᱥ ᱞᱟᱴᱟ ᱠᱚ
ᱟᱪᱪᱷᱟ᱾ ᱟᱪᱪᱷᱟ ᱜᱚᱝᱠᱮ ᱟᱨ ᱟᱯᱮ ᱥᱮᱡ ᱫᱚ ᱛᱚᱵᱮ ᱱᱩᱠᱩ ᱵᱤᱨ ᱡᱤᱭᱟᱹᱞᱤ ᱠᱚᱫᱚ ᱢᱮᱱᱟᱜ ᱠᱚᱣᱟ ᱥᱮ ᱵᱟᱝ?
ᱦᱮᱸ ᱢᱮᱱᱟᱜ ᱠᱚᱣᱟ ᱱᱤᱛᱳᱜ ᱫᱚ ᱮ ᱩᱱᱠᱩ ᱨᱩᱸᱰᱟᱹ ᱠᱚ ᱧᱟᱢᱚᱜ ᱜᱮᱭᱟ, ᱟᱨ ᱠᱩᱞᱟᱹᱭ ᱢᱮᱱᱟᱜ ᱠᱚᱣᱟ ᱢᱤᱫᱼᱵᱟᱨ᱾ ᱛᱟᱨᱯᱚᱨᱮ ᱠᱤᱪᱷᱩ ᱥᱮᱨᱢᱟ ᱢᱟᱲᱟᱝ ᱵᱟᱨ ᱥᱮᱨᱢᱟ ᱢᱟᱲᱟᱝ᱾ ᱵᱤᱨ ᱥᱩᱠᱨᱤ ᱠᱚ ᱛᱟᱦᱮᱸ ᱠᱟᱱᱟ ᱵᱤᱨ ᱨᱮ᱾ ᱦᱮ᱾
ᱟᱪᱪᱷᱟ ᱜᱚᱢᱠᱮ ᱟᱨ ᱱᱚᱝᱠᱟ ᱡᱟᱦᱟᱸ ᱞᱮᱠᱟ ᱦᱟᱹᱛᱤ, ᱵᱟᱱᱟ, ᱛᱟᱹᱨᱩᱵ ᱱᱚᱝᱠᱟᱱ ᱠᱚᱫᱚ ᱢᱮᱱᱟᱜ ᱠᱚᱣᱟ ᱥᱮ ᱵᱟᱝ?
ᱵᱟ ᱵᱟᱝ ᱱᱚᱝᱠᱟᱱ ᱠᱚᱫᱚ ᱵᱟᱹᱱᱩᱜ ᱠᱚᱣᱟ ᱪᱮᱞᱮ ᱦᱚᱸ, ᱟᱪᱪᱷᱟ᱾
ᱟᱪᱪᱷᱟ᱾
ᱟᱯᱮ ᱪᱮᱜ ᱵᱤᱨ ᱠᱚ ᱢᱮᱱᱟᱜ ᱜᱮᱭᱟ?
ᱦᱳᱭ ᱜᱚᱝᱠᱮ ᱟᱫᱚ ᱵᱤᱨ ᱢᱟ ᱢᱮᱱᱟᱜ᱾
ᱟᱹᱡᱤᱢ
ᱦᱮᱸ, ᱟᱫᱚ ᱡᱤᱵᱽᱼᱡᱤᱭᱟᱹᱞᱤ ᱠᱚᱫᱚ ᱱᱩᱠᱩ ᱜᱮ ᱢᱮᱱᱟᱜ ᱠᱚᱣᱟ ᱱᱩᱠᱩ ᱛᱩᱭᱩ, ᱨᱩᱰᱟᱹ, ᱠᱩᱞᱟᱹᱭ᱾ ᱟᱨ ᱪᱮᱬᱮᱼᱪᱤᱯᱨᱩᱫ ᱠᱚᱢᱟ ᱱᱟᱦᱟᱜ ᱢᱮᱱᱟᱜ ᱠᱚ ᱜᱮᱭᱟ᱾ ᱟᱫᱚ ᱡᱟᱦᱟᱸ ᱞᱮᱠᱟ ᱧᱮᱞᱚᱜ ᱠᱟᱱᱟ ᱱᱩᱠᱩ ᱢᱟᱨᱟᱝ ᱢᱟᱨᱟᱝ ᱡᱤᱭᱟᱹᱞᱤ ᱠᱚ ᱡᱮᱢᱚᱱ ᱦᱟᱹᱛᱤ, ᱦᱟᱰᱜᱟᱨ᱾ ᱥᱮ ᱡᱤᱞ ᱠᱚ, ᱵᱟᱱᱟ ᱠᱚ ᱱᱚᱝᱠᱟᱱ ᱠᱚᱫᱚ ᱵᱟᱹᱱᱩᱜ ᱠᱚᱣᱟ᱾ ᱛᱮ ᱧᱮᱞ ᱦᱚᱸ ᱟᱛᱮ ᱫᱚ ᱟᱞᱮ ᱫᱚ ᱜᱚᱝᱠᱮ ᱵᱟᱞᱮ ᱧᱮᱞ ᱟᱠᱟᱫ ᱠᱚᱣᱟ ᱦᱟᱸᱜ᱾ ᱦᱟᱹᱛᱤ ᱚᱠᱟ ᱞᱮᱠᱟᱱᱟ ᱠᱚ? ᱟᱫᱚ ᱞᱟᱹᱭᱟ ᱠᱚ, ᱟᱹᱰᱤ ᱵᱚᱛᱚᱨᱟᱱ ᱜᱮᱭᱟ ᱠᱚ ᱥᱮ ᱪᱮᱫ ᱜᱚᱝᱠᱮ?
ᱩᱱᱠᱩ ᱫᱚ ᱦᱟᱸᱜ ᱵᱚᱛᱚᱨᱟᱱ ᱵᱚᱞᱛᱮ ᱫᱚ ᱩᱱᱤ ᱫᱚ ᱱᱟᱜ ᱟᱡᱽ ᱛᱮᱫᱚ ᱵᱟᱭ ᱪᱤᱠᱟᱹᱣ ᱟᱱᱤᱼᱟ᱾ ᱦᱚᱲ ᱜᱮ ᱵᱟᱵᱚᱱ ᱵᱮᱥᱟ, ᱟᱵᱚ ᱜᱮ ᱩᱱᱠᱩ ᱵᱚᱱ ᱮᱸ ᱨᱟᱹᱜᱤ ᱦᱚᱪᱚ ᱠᱚᱣᱟ ᱛᱟᱯᱚᱨᱮ ᱵᱤᱨ ᱠᱚ ᱪᱟᱵᱟᱜ ᱠᱟᱱᱟ ᱩᱱᱠᱩ ᱫᱚ ᱱᱟᱦᱟᱜ ᱛᱟᱦᱮᱱ ᱨᱮᱱᱟᱜ ᱡᱟᱭᱜᱟ ᱦᱚᱸ ᱵᱟᱹᱱᱩᱜ ᱛᱟᱠᱚᱣᱟ ᱦᱳ ᱠᱟᱱᱟ᱾ ᱟᱨ ᱱᱚᱝᱠᱟ ᱠᱟᱛᱮ ᱜᱮ ᱵᱤᱨ ᱪᱟᱵᱟᱜ ᱠᱟᱱᱟ ᱩᱱᱠᱩ ᱦᱟᱹᱛᱤ ᱠᱚᱠᱚ ᱪᱟᱵᱟᱜ ᱠᱟᱱᱟ᱾ ᱟᱪᱷ ᱛᱟᱨᱯᱚᱨᱮ ᱟ ᱱᱩᱠᱩ ᱛᱟᱹᱨᱩᱯ ᱡᱟᱦᱟᱸᱭ ᱞᱟᱹᱭᱮᱜᱼᱟ ᱛᱟᱹᱨᱩᱯ ᱛᱚ ᱱᱤᱛᱚᱜ ᱫᱚ ᱚᱱᱮ ᱪᱤᱜ ᱤᱧ ᱞᱟᱭᱟ ᱚᱱᱟ ᱠᱚᱨᱮᱜ ᱠᱚ ᱥᱟᱵ ᱠᱟᱛᱮᱜ ᱠᱚ ᱫᱚᱦᱚ ᱠᱟᱠᱚ ᱠᱟᱱᱟ᱾ ᱵᱤᱨ ᱨᱮᱫᱚ ᱚᱱᱠᱟ ᱵᱟᱠᱚ ᱛᱟᱦᱮᱸ ᱱᱟ᱾
ᱟᱪᱪᱷᱟ ᱟᱹᱰᱤ ᱱᱟᱯᱟᱭ ᱜᱚᱝᱠᱮ ᱟᱫᱚ ᱦᱳᱭ ᱟᱫᱚ ᱟᱞᱮ ᱥᱮᱫ ᱢᱟ ᱚᱝᱠᱟᱱ ᱡᱤᱭᱟᱹᱞᱤ ᱢᱟ ᱵᱟᱹᱱᱩᱜ ᱠᱚᱣᱟ᱾ ᱟᱫᱚ ᱞᱟᱹᱭᱟᱠᱚ ᱦᱟᱹᱛᱤ ᱢᱟ ᱵᱟᱝᱢᱟ ᱚᱲᱟᱜ ᱥᱮᱫ ᱦᱚᱸᱠᱚ ᱦᱤᱡᱩᱜ ᱜᱮᱭᱟ ᱜᱚᱝᱠᱮ?
ᱦᱮᱸ ᱟᱫᱚ ᱱᱤᱛᱚᱜ ᱫᱚ ᱵᱤᱨ ᱠᱚ ᱚᱱᱮ ᱢᱟᱜ ᱩᱡᱟᱹᱲᱚᱜ ᱠᱟᱱᱟ, ᱟᱫᱚ ᱩᱱᱠᱩ ᱫᱚ ᱮ ᱡᱚᱢᱟᱜ ᱠᱚ ᱵᱟᱝᱠᱩ ᱧᱟᱢᱫᱟ ᱩᱱᱟᱹᱜ ᱴᱷᱤᱠ᱾ ᱟᱨ ᱱᱚᱛᱮ ᱜᱮ ᱡᱟᱦᱟᱸ ᱠᱚ ᱟᱛᱳ ᱨᱮᱱ ᱦᱚᱲ ᱠᱚᱠᱚ ᱪᱟᱥ ᱵᱟᱲᱟᱭᱮᱫᱟ ᱱᱚᱣᱟ ᱠᱚᱜᱮ ᱠᱚ ᱮ ᱡᱚᱢ ᱮᱫᱟ ᱡᱚᱢ ᱞᱟᱹᱜᱤᱫ ᱦᱤᱡᱩᱜ ᱠᱟᱱᱟ᱾ ᱚᱱᱟ ᱠᱷᱟᱹᱛᱤᱨ ᱠᱚ ᱧᱮᱞᱚᱜ ᱠᱟᱱᱟ ᱟᱰᱤ ᱜᱟᱱ ᱟᱯᱮ ᱥᱮ ᱚᱱᱛᱮ ᱠᱚ ᱪᱟᱞᱟᱣ
ᱵᱟᱝ ᱜᱚᱝᱠᱮ ᱟᱞᱮᱥᱮᱫ ᱫᱚ ᱦᱟᱹᱛᱤ ᱜᱮ ᱱᱟᱦᱟᱜ ᱚᱝᱠᱟ ᱵᱟᱠᱚ ᱦᱮᱡ ᱵᱟᱲᱟᱜᱼᱟ, ᱟᱨ ᱵᱟᱹᱱᱩᱜ ᱠᱚᱣᱟ᱾ ᱟᱫᱚ ᱛᱟᱦᱚᱞᱮ ᱜᱚᱢᱠᱮ ᱞᱟᱹᱭᱫᱟᱹᱧ ᱦᱟᱹᱛᱤ ᱦᱟᱹᱛᱤ ᱡᱚᱠᱷᱚᱱ ᱡᱟᱦᱟᱱᱟᱜ ᱡᱩᱫᱤ ᱯᱷᱚᱥᱚᱞᱮ ᱡᱚᱢ ᱛᱟᱢᱟ, ᱟᱫᱚ ᱟᱹᱰᱤ ᱢᱟᱨᱟᱝ ᱡᱟᱜᱟᱭ ᱡᱚᱢ ᱛᱟᱢ ᱫᱚ ᱟᱨ ᱵᱟᱹᱲᱤᱡ ᱦᱚᱸᱭ ᱵᱟᱹᱲᱤᱡ ᱫᱚ᱾
ᱦᱮᱸ ᱵᱟᱹᱲᱤᱡᱟᱭ᱾ ᱟᱫᱚ ᱱᱤᱛᱚᱜ ᱫᱚ ᱦᱟᱸᱜ ᱱᱚᱝᱠᱟᱜ ᱠᱟᱱᱟ ᱦᱟᱹᱛᱤ ᱫᱚ ᱡᱟᱦᱟᱸ ᱡᱟᱭᱜᱟ ᱨᱮ ᱵᱟᱹᱱᱩᱜ ᱠᱚᱣᱟ ᱚᱱᱟ ᱡᱟᱭᱜᱟ ᱦᱚᱸᱠᱚ ᱪᱟᱞᱟᱜ᱾ ᱦᱮᱸᱥᱮ ᱱᱤᱛᱚᱜ ᱫᱚ ᱦᱟᱹᱛᱤ ᱫᱚ ᱵᱤᱨ ᱨᱮ ᱫᱚ ᱵᱟᱠᱩ ᱛᱟᱦᱮᱱ᱾
ᱟᱪᱪᱷᱟ ᱟᱫᱚ ᱟᱞᱮ ᱥᱮᱫ ᱫᱚ ᱱᱟᱦ ᱟᱫᱚ ᱦᱩᱭ ᱫᱟᱲᱮᱭᱟᱜᱼᱟ ᱜᱚᱢᱠᱮ, ᱪᱟᱞᱟᱣ ᱫᱟᱲᱮᱜᱼᱟ ᱠᱚ ᱱᱟᱦᱟᱸᱜ᱾ ᱟᱫᱚ ᱱᱤᱛ ᱯᱚᱨᱡᱚᱱᱛᱚ ᱫᱚ ᱱᱟᱦᱟᱜ ᱵᱟᱹᱱᱩᱜ ᱠᱚᱣᱟ, ᱟᱫᱚ ᱴᱷᱤᱠ ᱜᱮᱭᱟ᱾
ᱟᱹᱥᱩᱞ ᱦᱟᱹᱛᱤ ᱠᱚ ᱟᱹᱜᱩ ᱠᱚᱜᱮᱭᱟ ᱟᱥᱮᱱ ᱱᱩᱠᱩ ᱠᱚ ᱟᱹᱜᱩ ᱠᱚᱜᱮᱭᱟ ᱟᱯᱮ
ᱦᱮᱸ ᱜᱚᱝᱠᱮ ᱟᱹᱜᱩ ᱵᱟᱲᱟ ᱠᱚ ᱜᱮᱭᱟ ᱠᱚ᱾
ᱪᱮᱫ ᱠᱚᱯᱮ
ᱵᱟᱝ ᱜᱚᱝᱠᱮ ᱚᱝᱠᱟ ᱟᱹᱥᱩᱞ ᱦᱟᱹᱛᱤ ᱠᱚᱫᱚ ᱟᱞᱮ ᱫᱚ ᱱᱟᱦᱟᱸᱜ ᱡᱚᱢᱟᱜ ᱫᱚ ᱵᱟᱞᱮ ᱮᱢᱟ ᱠᱚᱣᱟ᱾ ᱩᱝᱠᱩ ᱡᱟᱸᱦᱟᱭ ᱨᱮᱱ ᱠᱟᱱᱟ ᱠᱚ ᱱᱟᱦᱟᱜ ᱟᱫᱚ ᱩᱝᱠᱩ ᱜᱮᱠᱚ ᱮᱢᱟ ᱠᱚᱣᱟ ᱡᱚᱢᱟᱜ ᱫᱚ᱾
ᱦᱮᱸ ᱢᱟᱱᱮ ᱩᱝᱠᱩ ᱜᱮ ᱱᱟᱦᱟᱜ ᱦᱤᱱᱟᱹ ᱱᱤᱭᱟᱹ ᱠᱚᱭ ᱜᱮᱭᱟ ᱠᱚᱥᱮ ᱪᱮᱫ ᱠᱚᱠᱚ ᱢᱟᱱᱮ ᱠᱷᱳᱭ
ᱚ ᱟᱪᱪᱷᱟ ᱜᱚᱝᱠᱮ ᱟᱢᱫᱚ ᱩᱝᱠᱩ ᱡᱟᱸᱦᱟᱭ ᱫᱚ ᱠᱷᱚᱠᱚᱭ ᱠᱚ ᱪᱟᱞᱟᱜ ᱚᱝᱠᱟᱱᱤᱡ ᱮᱢ ᱞᱟᱹᱭ ᱫᱟ? ᱵᱟᱝ ᱜᱚᱝᱠᱮ ᱚᱝᱠᱟ ᱫᱚ ᱱᱟᱦᱟᱜ ᱵᱟᱹᱧ ᱵᱟᱹᱧ ᱧᱮᱞ ᱠᱟᱜ ᱠᱚᱣᱟ᱾ ᱩᱝᱠᱩ ᱡᱟᱸᱦᱟᱭ ᱠᱚ ᱥᱟᱨᱠᱟᱥ ᱠᱚᱠᱚ ᱟᱹᱜᱩᱭ ᱜᱮᱫᱚ ᱦᱳᱭ ᱦᱳᱭ ᱩᱝᱠᱩᱧ ᱧᱮᱞ ᱟᱠᱟᱜ ᱠᱚᱣᱟ᱾
ᱟᱪᱪᱷᱟ
ᱩᱝᱠᱩ ᱦᱮᱣᱟ ᱦᱟᱹᱛᱤ᱾ ᱟᱫᱚ ᱜᱚᱝᱠᱮ ᱟᱯᱮ ᱥᱮᱫ ᱫᱚ ᱱᱚᱣᱟ ᱥᱟᱨᱡᱚᱢ ᱵᱤᱨ ᱠᱚᱫᱚ ᱢᱮᱱᱟᱜᱼᱟ ᱥᱮ ᱵᱟᱝ ᱛᱟᱦᱞᱮ?
ᱥᱟᱨᱡᱚᱢ ᱵᱤᱨ ᱨᱮ ᱱᱟᱦᱟᱜ ᱟᱹᱰᱤ ᱠᱚᱢ ᱜᱮ ᱢᱮᱱᱟᱜᱼᱟ ᱠᱚᱢ ᱡᱟᱭᱜᱟ ᱡᱟᱸᱦᱟ ᱫᱚ ᱟᱞᱮ ᱯᱤᱴᱷᱟᱹ ᱠᱚ ᱯᱤᱴᱷᱷᱟ ᱞᱟᱴᱷᱟ ᱠᱚ ᱦᱩᱭᱩᱜᱼᱟ, ᱟᱨ ᱚᱱᱠᱟᱱᱟᱜ ᱠᱟᱹᱢᱤ ᱠᱚ ᱥᱮ ᱯᱟᱨᱚᱢᱚᱜᱼᱟ ᱢᱮᱱᱠᱷᱟᱱ ᱵᱤᱨ ᱫᱤᱥᱚᱢ ᱨᱮ ᱪᱮᱜᱠᱟ ᱥᱟᱨᱡᱚᱢ ᱵᱤᱨ ᱢᱮᱱᱟᱜᱼᱟ, ᱮ ᱯᱟᱛᱲᱟ ᱭᱟᱠᱚ, ᱟᱠᱷᱨᱤᱧᱟᱠᱚ, ᱱᱚᱝᱠᱟ ᱫᱚ ᱵᱟᱝ ᱜᱟᱱᱚᱜᱼᱟ᱾ ᱟᱞᱮᱭᱟᱜ ᱟᱹᱛᱳ ᱨᱮᱱᱟᱜ ᱡᱟᱸᱦᱟ ᱠᱟᱹᱢᱤ ᱞᱟᱠᱪᱟᱨ ᱨᱮᱭᱟᱜ ᱠᱟᱹᱢᱤ ᱠᱚᱫᱚ ᱯᱟᱨᱚᱢᱚᱜᱼᱟ ᱚᱱᱟ ᱛᱮᱜᱮ᱾
ᱟᱪᱪᱷᱟ ᱛᱟᱦᱞᱮ ᱜᱚᱝᱠᱮ ᱟᱯᱮ ᱥᱮᱜ ᱫᱚ ᱚᱱᱟ ᱡᱤᱞ ᱯᱤᱴᱷᱟᱹ ᱠᱚᱫᱚ ᱠᱚ ᱡᱤᱞ ᱯᱤᱴᱷᱟᱹᱭᱟ ᱥᱮ ᱵᱟᱝ?
ᱦᱮᱸ ᱡᱤᱞ ᱯᱤᱴᱷᱟᱹᱭ ᱜᱮᱭᱟ ᱠᱚ, ᱦᱮᱸᱛᱚ ᱩᱱᱟᱹᱜ ᱠᱤᱪᱷᱩ ᱫᱚ ᱦᱩᱭᱩᱜᱼᱟ ᱟᱞᱮᱭᱟᱜ ᱞᱟᱠᱪᱟᱨ ᱨᱮᱱᱟᱜ ᱠᱟᱹᱢᱤ ᱠᱚ ᱯᱟᱨᱚᱢ᱾ ᱟᱨ ᱟᱞᱮ ᱡᱮᱢ
ᱟᱪᱪᱷᱟ ᱟᱫᱚ ᱜᱚᱢᱠᱮ ᱞᱟᱹᱭᱫᱟᱹᱧ ᱛᱟᱦᱚᱞᱮ ᱱᱚᱜ-ᱚ ᱱᱚᱣᱟ ᱥᱟᱨᱡᱚᱢ ᱯᱟᱛᱲᱟ ᱱᱟᱦᱟᱜ ᱟᱯᱮ ᱫᱚ ᱨᱚᱜ ᱟᱯᱮ ᱥᱮ ᱢᱮᱥᱤᱱ ᱛᱮᱯᱮ ᱥᱤᱞᱟᱹᱭ ᱚᱪᱚᱭᱟ ᱱᱟᱜ
ᱵᱟᱝ ᱥᱟᱨᱡᱚᱢ ᱯᱟᱛᱲᱟ ᱫᱚ ᱨᱚᱜ ᱟᱞᱮ ᱚᱲᱟᱜ ᱨᱮ ᱛᱤᱨᱞᱟᱹ ᱠᱚ ᱠᱚ ᱛᱟᱦᱮᱸᱱᱟ ᱫᱟᱹᱭ ᱛᱟᱠᱚ ᱟᱹᱠᱩ ᱠᱚᱜᱮ ᱱᱚᱣᱟ ᱠᱚᱠᱚ ᱨᱚᱠᱟ ᱪᱟᱨᱮᱡ ᱧᱟᱢᱚᱜᱼᱟ ᱦᱟᱞᱟᱝ
ᱦᱳᱭ ᱦᱳᱭ
ᱪᱮᱫ ᱞᱟᱢᱟᱜ ᱫᱟᱨᱮ ᱤᱞ ᱪᱟᱨᱮᱡ ᱚᱱᱟ ᱠᱚ ᱦᱟᱞᱟᱝ ᱟᱜᱩᱭᱟ ᱟᱨ ᱥᱟᱠᱟᱢ ᱥᱟᱨᱡᱚᱢ ᱥᱟᱠᱟᱢ ᱠᱚ ᱤᱫᱤᱭᱟ ᱵᱤᱨ ᱛᱮ ᱟᱨ ᱱᱚᱣᱟ ᱧᱲᱩᱫ ᱫᱟᱨᱮᱢ ᱧᱮᱞ ᱠᱟᱫᱟ ᱧᱩᱲᱩᱫ ᱫᱟᱨᱮᱹ ᱧᱲᱩᱫ ᱫᱟᱨᱮ ᱚᱱᱟ ᱨᱮᱱᱟᱜ ᱪᱟᱨᱮᱡ ᱛᱮᱦᱚ ᱠᱚ ᱵᱮᱱᱟᱣᱼᱟ,
ᱦᱳᱭ ᱜᱚᱢᱠᱮ ᱧᱮᱞ ᱦᱳᱭ ᱟᱠᱟᱱ ᱜᱮᱭᱟ ᱦᱮᱸ ᱦᱮᱸ ᱧᱮᱞ ᱦᱳᱭ ᱠᱟᱱ ᱜᱮᱭᱟ ᱚᱱᱟ ᱫᱟᱨᱮ ᱦᱚᱸ ᱟᱫᱚ ᱜᱚᱢᱠᱮ ᱛᱟᱦᱚᱞᱮ ᱪᱮᱫ ᱡᱮᱞ ᱠᱚᱯᱮ ᱯᱤᱴᱷᱟᱹᱭ ᱜᱮᱛᱮ,
ᱡᱮᱹᱞ ᱫᱚ ᱥᱤᱢ ᱡᱤᱞ ᱥᱩᱠᱨᱤ ᱡᱤᱞ, ᱱᱚᱣᱟ ᱠᱤᱱ ᱵᱟᱨᱭᱟ ᱜᱮ ᱵᱮᱥᱤ ᱯᱤᱴᱷᱟᱹᱭ ᱦᱩᱭᱩᱜ-ᱟ,
ᱟᱪᱪᱷᱟ
ᱛᱟᱨᱯᱚᱨᱮ ᱱᱚᱝᱠᱟ ᱡᱟᱸᱦᱟ ᱟᱞᱮ ᱥᱮᱫ ᱢᱤᱫᱴᱮᱱ ᱯᱚᱨᱚᱵᱽ ᱦᱩᱭᱩᱜ ᱜᱮᱭᱟ ᱦᱩᱸᱰᱤᱧ ᱥᱟᱠᱨᱟᱛ ᱩᱱᱥᱚᱧ ᱫᱚ ᱥᱮᱸᱫᱽᱨᱟ ᱠᱚ ᱪᱟᱞᱟᱜ᱾ ᱵᱟ ᱜᱮᱭᱟ ᱯᱮ ᱡᱮᱞᱮᱠᱟ ᱟᱨᱦᱚᱸ ᱡᱮᱞ ᱧᱟᱢᱚᱜ ᱡᱟᱢᱚᱜ᱾ ᱜᱩᱰᱩ ᱡᱤᱞ ᱠᱩᱞᱟᱹᱭ ᱡᱤᱞ ᱦᱚᱜᱼᱚ ᱱᱟ ᱠᱚᱦᱚᱸ ᱠᱚ ᱯᱤᱴᱷᱟᱹᱭ ᱜᱮᱭᱟ ᱚᱱᱟ ᱥᱚᱢᱚᱭ᱾
ᱟᱪᱪᱷᱟ, ᱟᱹᱰᱤ ᱱᱟᱯᱟᱭ ᱜᱚᱝᱠᱮ᱾ ᱟᱫᱚ ᱱᱚᱜᱼᱚ ᱱᱚᱣᱟ ᱱᱟᱦᱟᱜ ᱥᱮᱸᱫᱽᱨᱟ ᱠᱟᱛᱷᱟᱢ ᱞᱟᱹᱭ ᱠᱮᱫ ᱛᱟᱞᱟᱝ ᱠᱷᱟᱡ᱾ ᱟᱫᱚ ᱤᱧᱦᱚᱸ ᱱᱟᱦᱟᱜ ᱤᱧ ᱫᱤᱥᱟᱹ ᱠᱮᱫᱟ᱾ ᱟᱫᱚ ᱱᱚᱣᱟ ᱤᱫᱤ ᱠᱟᱛᱮᱜ ᱦᱚᱸ ᱢᱤᱫᱵᱟᱨ ᱠᱟᱛᱷᱟ ᱞᱟᱝ ᱨᱚᱯᱚᱲᱟ᱾ ᱟᱪᱪᱷᱟ ᱟᱸᱫᱚ ᱜᱚᱢᱠᱮ ᱟᱞᱮ ᱥᱮᱫ ᱫᱚ ᱥᱟᱠᱨᱟᱛ ᱨᱮᱢᱟ ᱱᱟᱦᱟᱜ ᱥᱮᱸᱫᱽᱨᱟ᱾ ᱠᱚ ᱪᱟᱞᱟᱜᱼᱟ ᱛᱚ, ᱟᱫᱚ ᱟᱯᱮ ᱥᱮᱫ ᱫᱚ ᱛᱟᱦᱚᱞᱮ ᱥᱟᱠᱨᱟᱛ ᱨᱮᱫᱚ ᱥᱮᱸᱫᱽᱨᱟ ᱠᱚ ᱪᱟᱞᱟᱜ-ᱟ ᱥᱮ ᱵᱟᱝ?
ᱥᱟᱠᱨᱟᱛ ᱨᱮ ᱟᱞᱮ ᱥᱮᱫ ᱵᱟᱨ ᱨᱚᱠᱚᱢ ᱥᱟᱠᱨᱟᱛ ᱦᱳᱭᱳᱜ-ᱟ ᱥᱮ, ᱢᱤᱫᱴᱮᱱ ᱫᱚᱼᱼ ᱨᱩᱰᱟᱹ ᱦᱚ ᱠᱚ ᱞᱟᱹᱭ ᱜᱮᱭᱟ᱾ ᱚᱱᱟᱴᱟᱜ ᱫᱚ ᱱᱚᱣᱟ ᱦᱩᱸ᱾ ᱡᱟᱦᱟᱸᱴᱟᱜ ᱫᱚ ᱯᱩᱥ ᱵᱚᱸᱜᱟ ᱢᱩᱪᱟᱹᱫ ᱨᱮ ᱦᱩᱭᱩᱜ ᱠᱟᱱᱟ ᱚᱱᱟ ᱠᱷᱚᱱ ᱢᱤᱫ ᱪᱟᱸᱫᱳ ᱞᱟᱦᱟ ᱦᱟᱱᱟᱴᱟᱜ, ᱪᱟᱸᱫᱳ ᱨᱮᱱᱟᱜ ᱢᱩᱪᱟᱹᱫ ᱨᱮ ᱛᱟᱨ ᱞᱟᱦᱟ ᱪᱟᱸᱫᱳ ᱨᱮᱱᱟᱜ ᱢᱩᱪᱟᱹᱫ ᱨᱮ ᱦᱩᱭᱩᱜᱼᱟ ᱚᱱᱟ ᱫᱚ ᱦᱮᱸ,
ᱦᱮᱸ
ᱚᱱᱟ ᱠᱚ ᱪᱟᱞᱟᱜᱼᱟ ᱢᱮᱱᱠᱷᱟᱱ ᱱᱚᱣᱟᱴᱟᱜ ᱤᱭᱟᱹ ᱨᱮᱫᱚ ᱵᱟᱠᱚ ᱪᱟᱞᱟᱜᱼᱟ ᱱᱚᱣᱟᱴᱟᱜ ᱥᱟᱠᱨᱟᱛ,
ᱟᱪᱪᱷᱟ ᱟᱫᱚ ᱟᱞᱮ ᱫᱚ ᱱᱟᱦᱟᱜ ᱜᱚᱢᱠᱮ ᱡᱟᱦᱟᱸ ᱞᱮᱠᱟ ᱥᱚᱨᱦᱟᱭᱚᱜᱼᱟ ᱞᱮ ᱢᱚᱸᱬᱮ ᱥᱤᱧ ᱢᱚᱸᱬᱮ ᱧᱤᱫᱟᱹ ᱟᱫᱚ ᱚᱱᱟ ᱫᱚᱥᱟᱨ ᱫᱤᱱ ᱫᱚᱱᱟᱦᱟᱜ ᱟᱞᱮ ᱥᱮᱫ ᱫᱚ ᱢᱤᱫ ᱞᱟᱜᱟᱛᱟᱨ ᱨᱮᱸᱜᱮ ᱥᱟᱠᱨᱟᱛ ᱫᱚ ᱦᱩᱭ ᱩᱛᱟᱹᱨᱚᱜ ᱛᱟᱞᱮᱭᱟ ᱟᱫᱚ ᱥᱟᱠᱨᱟᱛ ᱨᱮ ᱫᱚᱥᱟᱨ ᱦᱤᱞᱳᱜ ᱩᱱ ᱦᱤᱞᱳᱜ ᱫᱚ ᱥᱟᱱᱟᱢ ᱟᱛᱩ ᱨᱮᱱ ᱠᱚᱲᱟ ᱠᱚ ᱥᱮᱛᱟᱜ ᱨᱮ ᱟᱹᱛᱩ ᱚᱲᱟᱜ ᱠᱚᱨᱮ ᱫᱟᱠᱟ ᱠᱚ ᱡᱚᱢ ᱵᱟᱲᱟ ᱠᱮᱫ ᱛᱮ ᱟᱫᱚ ᱥᱮᱸᱫᱽᱨᱟ ᱞᱟᱹᱜᱤᱫ ᱛᱮᱠᱚ ᱩᱰᱩᱝ ᱚᱜᱼᱟ, ᱟᱫᱚ ᱜᱚᱝᱠᱮ ᱟᱯᱮᱥᱮᱫ ᱚᱱᱠᱟ ᱵᱟᱭ ᱦᱩᱭᱩᱜᱼᱟ ᱛᱟᱦᱚᱞᱮ ᱵᱟᱝ,
ᱟᱞᱮ ᱥᱮᱫ ᱢᱟ ᱛᱚ ᱥᱚᱨᱦᱟᱭ ᱫᱚ ᱥᱚᱨᱦᱟᱭ ᱵᱚᱸᱜᱟ ᱜᱮ ᱱᱷᱟᱜ ᱫᱤᱠᱷᱤ ᱛᱟᱦᱚᱞᱮᱧ ᱞᱟᱹᱭᱫᱟ ᱟᱯᱮ ᱥᱮᱫ ᱫᱚ ᱪᱮᱫᱟᱜ ᱚᱱᱱᱚ ᱥᱮ ᱟᱹᱰᱤ ᱞᱟᱦᱟ ᱠᱷᱚᱱ ᱜᱮ ᱱᱚᱝᱠᱟ ᱜᱮ ᱦᱩᱭᱩᱜ ᱛᱟᱦᱮᱸᱫ,
ᱟᱪᱪᱷᱟ ᱜᱚᱝᱠᱮ ᱟᱹᱰᱤ ᱱᱟᱯᱟᱭ ᱠᱩᱠᱞᱤ ᱱᱚᱣᱟ ᱨᱮᱱᱟᱜ ᱱᱟᱦᱟᱜ ᱛᱤᱱᱟᱹᱜ ᱜᱟᱱ, ᱛᱮᱞᱟ ᱱᱟᱦᱟᱜ ᱤᱧ ᱞᱟᱹᱭ ᱫᱟᱲᱮᱭᱟᱜ ᱠᱟᱱᱟ ᱡᱚᱛᱷᱟᱛ ᱥᱟᱺᱦᱤᱜ ᱞᱟᱹᱭ ᱨᱮᱱᱟᱜ ᱤᱧ ᱪᱮᱥᱴᱟᱭᱟ, ᱟᱫᱚ ᱜᱚᱢᱠᱮ ᱟᱞᱮ ᱥᱮᱡ ᱫᱚ ᱟᱹᱰᱤ ᱞᱟᱦᱟ ᱠᱷᱚᱱ ᱞᱟᱹᱭ ᱛᱮᱫᱚ ᱡᱟᱦᱟᱸ ᱤᱧᱤᱧ ᱧᱮᱞ ᱟᱹᱜᱩ ᱠᱚᱫᱚ ᱢᱟᱱᱮ ᱩᱱᱟᱹᱜ ᱜᱟᱱ ᱫᱷᱮᱨ ᱠᱷᱚᱱ ᱫᱚ ᱱᱚᱝᱠᱟ ᱜᱮᱠᱚ ᱥᱚᱨᱦᱟᱭᱚᱜ ᱠᱟᱱ ᱛᱟᱦᱮᱸᱱᱟ ᱟᱫᱚ ᱦᱳᱭᱛᱳ ᱞᱟᱦᱟᱛᱮ ᱦᱟᱲᱟᱢ ᱵᱤᱫᱟᱹᱞ ᱠᱩᱜᱤ, ᱵᱟᱝ ᱫᱚᱠᱚ ᱵᱚᱫᱚᱞ ᱟᱹᱜᱩ ᱟᱠᱟᱫ, ᱥᱮ ᱵᱟᱝ ᱫᱚᱠᱚ ᱛᱟᱭᱚᱢ ᱟᱠᱟᱜ ᱱᱟᱦᱟᱜ ᱚᱱᱟ ᱜᱮ ᱵᱟᱹᱧ ᱞᱟᱹᱭ ᱫᱟᱲᱮᱭᱟᱜ ᱠᱟᱱᱟ ᱟᱫᱚ ᱛᱚᱵᱮ ᱥᱟᱠᱨᱟᱛ ᱫᱚ ᱥᱚᱨᱦᱟᱭ ᱢᱩᱪᱟᱹᱫ ᱦᱤᱞᱳᱜ ᱜᱮᱠᱚ ᱥᱟᱠᱨᱟᱛ ᱛᱟᱞᱮᱭᱟ ᱟᱫᱚ ᱜᱚᱝᱠᱮ ᱛᱟᱦᱚᱞᱮ ᱟᱯᱮ ᱫᱚ ᱥᱚᱨᱦᱟᱭ ᱫᱚ ᱱᱚᱣᱟ ᱥᱚᱨᱦᱟᱭ ᱪᱟᱸᱫᱳ ᱜᱮᱯᱮ ᱥᱚᱨᱦᱟᱭᱚᱜᱼᱟ,
ᱦᱮᱸ ᱥᱚᱨᱦᱟᱭ ᱫᱚ ᱥᱚᱨᱦᱟᱭ ᱪᱟᱸᱫᱳ ᱜᱮᱞᱮ ᱥᱚᱨᱦᱟᱭᱚᱜᱼᱟ,
ᱟᱪᱪᱷᱟ ᱟᱨ ᱥᱟᱠᱨᱟᱛ ᱦᱚᱸ ᱥᱟᱠᱨᱟᱛ ᱵᱚᱸᱜᱟ ᱨᱮᱜᱮ ᱯᱮ ᱥᱟᱠᱨᱟᱛᱚᱜᱼᱟ ᱵᱟᱝ,
ᱦᱮᱸ ᱥᱟᱠᱨᱟᱛ ᱫᱚ ᱚᱱᱟ ᱯᱩᱥ ᱵᱚᱸᱜᱟ ᱯᱩᱥ ᱵᱚᱸᱜᱟ ᱨᱮᱱᱟᱜ ᱢᱩᱪᱟᱹᱫ ᱥᱤᱧ ᱥᱟᱠᱨᱟᱛ
ᱟᱪᱪᱷᱟᱼᱟᱪᱪᱷᱟ ᱟᱞᱮ ᱫᱚ ᱡᱟᱦᱟᱸ ᱞᱮᱠᱟ ᱟᱛᱳ ᱟᱛᱳ ᱱᱚᱣᱟ ᱫᱚ ᱥᱚᱨᱦᱟᱭ ᱠᱚᱫᱚ ᱱᱟᱦᱟᱜ ᱠᱚ ᱱᱮᱰᱟᱭ ᱛᱟᱞᱮᱭᱟ ᱡᱮᱡᱟᱨ ᱞᱮᱠ ᱡᱟᱦᱟ ᱠᱚ ᱜᱚᱴᱟᱭᱟ ᱱᱚᱣᱟ ᱠᱚ ᱫᱤᱱ ᱨᱮᱱᱟᱜ ᱫᱚᱵᱩᱱ ᱥᱚᱨᱦᱟᱭᱚᱜ ᱠᱟᱱᱟ ᱾ ᱟᱞᱮ ᱫᱚ ᱱᱚᱝᱠᱟ ᱴᱷᱟᱹᱣᱠᱟᱹ ᱠᱚᱨᱟ ᱫᱤᱱ ᱫᱚ ᱵᱟᱹᱱᱩᱜ ᱛᱟᱞᱮᱭᱟ ᱾
ᱟᱞᱮ ᱥᱮᱫ ᱦᱚᱸ ᱴᱷᱟᱹᱣᱠᱟᱹ ᱠᱚᱨᱟ ᱫᱤᱱ ᱫᱚ ᱵᱟᱝ ᱠᱟᱱᱟ᱾ ᱦᱮᱸ ᱥᱚᱨᱦᱟᱭ ᱵᱚᱸᱜᱟ ᱨᱮᱠᱚ ᱥᱚᱨᱦᱟᱭᱚᱜᱼᱟ ᱟᱫᱚ ᱟᱠᱚ ᱪᱮᱫᱤᱱ ᱦᱮᱸᱜᱻ ᱚᱠᱛᱚ ᱦᱩᱭᱩᱜ ᱛᱟᱠᱚᱣᱟ ᱥᱮ ᱢᱤᱴᱮᱱ ᱥᱟᱹᱜᱩᱱ ᱫᱤᱱ ᱩᱱ ᱫᱤᱱ ᱨᱮᱠᱚ ᱥᱚᱨᱦᱟᱭᱚᱜᱼᱟ᱾ ᱥᱮᱸ ᱵᱟᱠᱷᱟᱱ ᱚᱱᱟ ᱢᱤᱫ ᱥᱟᱶᱛᱮᱫᱚ ᱵᱟᱝᱠᱚ ᱥᱚᱨᱦᱟᱭᱚᱜᱼᱟ᱾ ᱤᱧᱟᱹᱜ ᱢᱚᱱᱮ ᱛᱮᱫᱚ ᱞᱟᱹᱭᱟ ᱦᱚᱭᱛᱚ ᱱᱚᱣᱟ ᱠᱷᱟᱹᱛᱤᱨ ᱢᱤᱫ ᱥᱟᱶᱛᱮ ᱥᱚᱨᱦᱟᱭ ᱵᱟᱝᱠᱚ ᱥᱚᱨᱦᱟᱭᱚᱜᱼᱟ? ᱠᱟᱨᱚᱱ ᱡᱷᱚᱛᱚ ᱦᱚᱲ ᱜᱮ ᱥᱚᱨᱦᱟᱭ ᱨᱮ ᱡᱟᱦᱟᱭ ᱛᱤᱨᱞᱟᱹ ᱠᱚ ᱡᱟᱶᱟᱭ ᱠᱟᱠᱚᱣᱟ ᱠᱚ ᱩᱱᱠᱩ ᱟᱭᱳᱵᱟᱵᱟ ᱚᱲᱟᱜ ᱡᱩᱫᱤ ᱱᱚᱝᱠᱟ ᱦᱩᱭ ᱠᱚᱜᱼᱟ᱾ ᱥᱚᱨᱦᱟᱭᱮᱱᱟᱢ ᱩᱱᱠᱩ ᱱᱟᱦᱟᱜ ᱟᱫᱚ ᱵᱟᱝᱠᱚ ᱪᱟᱞᱟᱣ ᱫᱟᱲᱮᱭᱟᱜᱼᱥᱮᱸ
ᱦᱳᱭ ᱜᱚᱝᱠᱮ ᱮᱠᱟᱞ ᱟᱹᱰᱤ ᱡᱚᱛᱷᱟᱛ ᱠᱟᱛᱷᱟ ᱾ ᱟᱫᱚ ᱱᱚᱣᱟ ᱠᱚ ᱟᱸᱡᱚᱢ ᱠᱟᱛᱮᱫ ᱤᱧ ᱦᱚᱸ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱱᱚᱜᱼᱚᱭ ᱟᱯᱮ ᱥᱮᱱᱟᱜ ᱞᱟᱭᱼᱞᱟᱠᱪᱟᱨ ᱠᱚ ᱤᱫᱤ ᱠᱟᱛᱮᱫ ᱞᱟᱝ ᱜᱟᱯᱟᱞᱢᱟᱨᱟᱣ ᱠᱮᱫᱟ᱾ ᱟᱭᱢᱟ ᱞᱮᱠᱟ ᱜᱮ ᱦᱟᱸᱜ ᱮᱢ ᱞᱟᱹᱭ ᱟᱹᱫᱤᱧᱟ ᱤᱧᱦᱚᱸ ᱟᱡᱚᱢ ᱠᱮᱫᱟ᱾ ᱛᱚ ᱜᱚᱝᱠᱮ ᱞᱟᱹᱭᱫᱟ ᱛᱤᱦᱤᱧ ᱫᱚ ᱱᱮᱠᱟ ᱜᱮᱞᱟᱝ ᱨᱚᱯᱚᱲᱟ ᱦᱳᱭ?
ᱦᱮᱸᱻ